ᱦᱳᱭ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱛᱟᱦᱚᱞᱮ ᱪᱮᱫᱽ ᱵᱤᱱ ᱪᱤᱠᱟᱹ ᱮᱜᱼᱟ?
ᱪᱤᱠᱟᱹ ᱦᱚ ᱵᱟᱝ ᱫᱩᱲᱩᱵ ᱠᱟᱱᱟᱞᱤᱧ ᱟᱵᱮᱱ ᱪᱮᱫ ᱵᱮᱱ ᱪᱤᱠᱟᱹᱭᱮᱫᱟ?
ᱟᱪᱪᱷᱟ ᱟᱪᱪᱷᱟ ᱟᱹᱞᱤᱧ ᱦᱚᱸ ᱱᱚᱜᱼᱚᱭ ᱞᱤᱧ ᱫᱩᱲᱩᱵ ᱟᱠᱟᱱᱟ᱾ ᱟᱨ ᱡᱚᱢ ᱠᱚᱵᱤᱱ ᱡᱚᱢ ᱵᱟᱲᱟ ᱠᱮᱫᱼᱟ ᱵᱤᱱ ᱥᱮ ᱟᱶᱨᱤ?
ᱟᱶᱨᱤ᱾
ᱳ ᱟᱪᱪᱷᱟ ᱟᱪᱪᱷᱟ ᱟᱨ ᱪᱮᱫ ᱞᱮᱠᱟ ᱢᱮᱱᱟᱜ ᱵᱤᱱᱟ? ᱚ ᱞᱟ. ᱭ ᱫᱤᱧ ᱪᱮᱫ ᱞᱮᱠᱟ ᱢᱮᱱᱟᱜ ᱵᱤᱱᱟ?
ᱦᱳᱭ ᱱᱟᱯᱟᱭ ᱵᱟᱲᱟ ᱜᱮ᱾ ᱟᱵᱮᱱ ᱪᱮᱫ ᱞᱮᱠᱟ ᱢᱮᱱᱟᱜ ᱵᱤᱱᱟ᱾ ᱦᱮᱞᱳ? ᱦᱮᱞᱳ? ᱦᱮᱞᱳ?